ᱦᱮᱞᱳ᱾ ᱦᱮᱸ ᱜᱚᱝᱠᱮ, ᱦᱮᱸ ᱜᱚᱝᱠᱮ ᱡᱚᱸᱦᱟᱨ ᱜᱮ᱾
ᱦᱮᱸ ᱜᱚᱝᱠᱮ ᱡᱚᱸᱦᱟᱨ ᱜᱮ ᱡᱚᱸᱦᱟᱨ᱾
ᱦᱮᱸ ᱜᱚᱝᱠᱮ ᱛᱟᱦᱚᱞᱮ, ᱦᱮᱸ ᱜᱚᱝᱠᱮ ᱱᱟᱯᱟᱭ ᱜᱮ ᱴᱷᱟᱹᱣᱠᱟᱹᱜ ᱠᱟᱱᱟ᱾
ᱟᱹᱵᱤᱱᱟᱜ ᱦᱚᱸ ᱟᱹᱰᱤ ᱢᱚᱸᱡᱽ ᱱᱟᱯᱟᱭ ᱜᱮ ᱟᱹᱭᱠᱟᱹᱜ ᱠᱟᱱᱟ᱾ ᱦᱮᱸ ᱥᱮ, ᱫᱤᱭᱮ ᱜᱚᱝᱠᱮ ᱛᱟᱦᱞᱮ ᱱᱟᱯᱟᱭ ᱵᱟᱲᱟ ᱜᱮᱭᱟᱵᱤᱱ ᱥᱮ?
ᱦᱮᱸ ᱜᱚᱝᱠᱮ ᱱᱤᱛ ᱞᱮᱠᱟ ᱫᱚ ᱟᱹᱞᱤᱧ ᱦᱚᱸ ᱱᱟᱯᱟᱭ ᱜᱮ ᱥᱮ ᱟᱹᱞᱤᱧ ᱨᱮᱱ ᱥᱟᱱᱟᱢ ᱚᱲᱟᱜ ᱦᱚᱲ ᱠᱚᱦᱚᱸ ᱟᱹᱰᱤ ᱱᱟᱯᱟᱭᱜ ᱜᱮ ᱢᱮᱱᱟᱜ ᱠᱚᱣᱟ, ᱟᱨ ᱟᱵᱮᱱ ᱜᱮ?
ᱟᱪᱪᱷᱟ, ᱟᱹᱞᱤᱧ ᱦᱚᱸ ᱱᱟᱯᱟᱭ ᱜᱮ ᱟᱨ ᱚᱲᱟᱜ ᱠᱚᱨᱮ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱞᱮᱭᱟ᱾
ᱟᱪᱪᱷᱟ ᱟᱪᱪᱷᱟ ᱦᱮᱸ ᱜᱚᱝᱠᱮ ᱟᱥᱚᱜ ᱟᱹᱞᱤᱧ ᱟᱵᱚ ᱥᱟᱱᱟᱢ ᱢᱟᱹᱱᱢᱤ ᱱᱟᱹᱭᱜᱮ ᱱᱟᱯᱟᱭ ᱜᱮᱵᱚᱱ ᱛᱟᱦᱮᱱ ᱢᱟ᱾
ᱦᱳᱭ᱾ ᱟᱫᱚ ᱱᱤᱭᱟᱹ ᱚᱠᱛᱚ ᱨᱮᱫᱚ ᱠᱟᱹᱴᱤᱡ ᱦᱚᱸᱜᱼᱚ ᱱᱚᱝᱠᱟ ᱫᱚ ᱦᱩᱭ ᱵᱟᱲᱟᱜ ᱜᱮᱭᱟ ᱥᱮ ᱢᱟᱱᱮ ᱫᱟᱜ ᱠᱚ ᱞᱟᱜᱟᱣ ᱞᱮᱱᱠᱷᱟᱱ ᱠᱟᱹᱴᱤᱡ ᱨᱩᱣᱟᱹ ᱠᱚ ᱨᱟ ᱴᱷᱟᱱᱰᱟ ᱠᱚᱫᱚ ᱞᱟᱜᱟᱜ ᱠᱟᱱ ᱜᱮᱭᱟ ᱟᱨᱠᱤ, ᱦᱮᱸ ᱥᱮ?
ᱦᱮᱸ ᱜᱚᱝᱠᱮ ᱚᱱᱟ ᱠᱚᱫᱚ ᱦᱩᱭᱩᱜ ᱜᱮᱭᱟ᱾
ᱢᱟᱱᱮ ᱥᱤᱡᱤᱱ ᱨᱮᱱᱟᱜ ᱤᱭᱟᱹ ᱠᱟᱱᱟ ᱥᱮ ᱾
ᱦᱮᱸ ᱦᱮᱸ-ᱦᱮᱸ ᱾ ᱚᱱᱟ ᱠᱚᱫᱚ ᱦᱩᱭ ᱜᱚᱫᱚᱜ ᱜᱮᱭᱟ ᱚᱱᱠᱟ ᱫᱚ ᱢᱤᱫᱵᱟᱨ ᱫᱚ ᱱᱟᱜ ᱾ ᱜᱚᱝᱠᱮ ᱛᱟᱦᱞᱮ ᱱᱤᱛᱳᱜ ᱠᱚᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱚᱱᱠᱟ ᱫᱚ?
ᱱᱤᱛᱚᱜ ᱫᱚ ᱜᱚᱝᱠᱮ ᱛᱟᱨᱟᱥᱤᱧ ᱚᱠᱛᱚ ᱛᱚ ᱰᱟᱹᱦᱤ ᱥᱮᱫ ᱨᱮ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱾
ᱦᱚᱜᱼᱚᱭ ᱱᱚᱣᱟ ᱜᱮ ᱠᱟᱹᱢᱤ ᱵᱟᱲᱟ ᱦᱩᱭᱩᱜ ᱠᱟᱱᱟ ᱟᱨᱠᱤ ᱾
ᱟᱪᱪᱷᱟ ᱟᱪᱪᱷᱟ ᱦᱮᱸ ᱜᱚᱝᱠᱮ ᱱᱤᱦᱟᱹᱛᱤ ᱱᱚᱣᱟ ᱠᱚᱦᱚᱸ ᱦᱮᱸ ᱢᱤᱫᱴᱤᱡ ᱧᱮᱞ ᱡᱚᱝ ᱥᱮ ᱢᱤᱫᱴᱤᱡ ᱱᱤᱛᱚᱜᱟᱜ ᱟᱵᱚᱦᱟᱣᱟ ᱦᱚᱭ ᱦᱤᱸᱥᱤᱫ ᱦᱚᱸ ᱟᱹᱰᱤ ᱱᱟᱯᱟᱭ ᱵᱩᱡᱷᱟᱹᱜᱼᱟ ᱛᱚ ᱾ ᱦᱮᱸ ᱟᱨ ᱱᱤᱦᱟᱹᱛ ᱤ ᱱᱚᱣᱟ ᱦᱚᱭ ᱦᱤᱸᱥᱤᱫ ᱟᱵᱚᱣᱟᱜ ᱦᱚᱲᱢᱚ ᱨᱮ ᱵᱟᱡᱟᱜᱼᱟ ᱟᱹᱰᱤ ᱨᱟᱹᱥᱠ ᱟᱹ ᱦᱚᱲᱢᱚ ᱡᱤᱣᱤ ᱦᱚᱸ ᱟᱹᱰᱤ ᱢᱟᱱᱮ ᱴᱷᱟᱱᱰᱟ ᱵᱩᱡᱩᱜᱼᱟ ᱾
ᱱᱟᱯᱟᱭ ᱮ ᱟᱹᱭᱠᱟᱹᱜᱼᱟ ᱥᱮ ᱾
ᱦᱩᱸ ᱾ ᱟᱨ ᱜᱚᱢᱠᱮ ᱛᱟᱦᱚᱞᱮ ᱚᱱᱠᱟ ᱫᱚ ᱪᱟᱥᱵᱟᱥ ᱠᱚᱫᱚ ᱦᱟᱜ ᱛᱤᱱᱟᱹᱜ ᱥᱟᱺᱜᱤᱧ ᱟᱠᱟᱜᱼᱟ ᱯᱮ?
ᱪᱟᱥᱵᱟᱥ ᱠᱚᱫᱚ ᱜᱚᱝᱠᱮ ᱱᱚᱛᱮ ᱫᱚ ᱢᱟᱱᱮ ᱵᱟᱹᱭᱦᱟᱹᱲ ᱠᱚᱨᱮᱜ ᱜᱮ ᱡᱟ ᱫᱟᱜ ᱞᱟᱜᱟᱣ ᱠᱟᱱᱟ ᱥᱮ ᱟᱫᱚ ᱚᱱᱟ ᱵᱟᱹᱭᱦᱟᱹᱲ ᱠᱚᱨᱮ ᱜᱮ ᱪᱟᱥᱵᱟᱥ ᱠᱚᱫᱚ ᱠᱷᱩᱵ ᱥᱟᱨᱫᱤ ᱟᱠᱟᱱᱟ ᱾ ᱟᱨ ᱠᱟᱹᱴᱤᱡ ᱜᱷᱩᱴᱩ ᱡᱟᱭᱜᱟ ᱠᱚᱨᱮᱫ ᱫᱚ ᱟᱹᱣᱨᱤ ᱮᱛᱚᱦᱚᱵᱚᱜᱼᱟ ᱦᱮ ᱜᱷᱩᱴᱩ ᱡᱟᱭᱜᱟ ᱠᱚᱨᱮ ᱫᱚ ᱾
ᱟᱪᱪᱷᱟ ᱟᱪᱪᱷᱟ ᱾
ᱟᱨ ᱚᱱᱛᱮ ᱜᱮ ᱪᱮᱫᱞᱮᱠᱟ?
ᱦᱮᱸ ᱜᱚᱢᱠᱮ ᱟᱞᱮ ᱫᱤᱥᱚᱢ ᱫᱚ ᱱᱟᱦᱟᱜ ᱱᱚᱣᱟ ᱫᱟᱜ ᱡᱟᱹᱲᱤ ᱵᱟᱝᱛᱮ ᱱᱟᱦᱟᱜ ᱟᱹᱣᱨᱤ ᱞᱮ ᱮᱛᱚᱦᱚᱵ ᱫᱟᱲᱮᱭᱟᱜᱼᱟ ᱾ ᱫᱚ ᱛᱚᱞᱟ ᱠᱚᱫᱚ ᱡᱟᱱᱟᱢ ᱥᱮ ᱦᱟᱨᱟ ᱡᱩᱣᱟᱹᱱ ᱦᱚᱸ ᱡᱩᱣᱟᱹᱱ ᱟᱠᱟᱱ ᱜᱮᱭᱟ ᱾ ᱢᱮᱱᱠᱷᱟᱱ ᱚᱱᱟ ᱫᱟᱜ ᱡᱟᱹᱲᱤ ᱵᱮᱜᱚᱨ ᱛᱮ ᱱᱟᱦᱟᱜ ᱪᱟᱥ ᱫᱚ ᱟᱹᱣᱨᱤ ᱞᱮ ᱮᱛᱚᱦᱚᱵ ᱫᱟᱲᱮᱜ
ᱱᱚᱜᱼᱚᱭ
ᱥᱮ ᱜᱚᱢᱠᱮ ᱡᱟᱠ ᱜᱮ ᱟᱞᱟᱝ ᱵᱟᱨᱮ ᱛᱮᱫᱚ ᱱᱟᱦᱟᱜ ᱟᱹᱰᱤ ᱟᱭᱢᱟ ᱜᱮᱞᱟᱝ ᱨᱚᱯᱚᱲ ᱮᱱᱟ ᱢᱮᱱ ᱫᱚ ᱱᱚᱣᱟ ᱮᱯ ᱨᱮᱱ ᱢᱟᱨᱟᱝ ᱜᱟᱹᱠᱷᱩᱲᱤᱭᱟᱹᱱ ᱥᱮ ᱢᱟᱨᱟᱝ ᱵᱚᱦᱚᱜ ᱠᱚ ᱡᱟ ᱩᱰᱟᱹᱝ ᱴᱟᱭᱤᱢ ᱠᱚ ᱮᱢ ᱟᱠᱟᱱ ᱚᱱᱟ ᱩᱰᱟᱹᱝ ᱛᱟᱞᱟ ᱨᱮ ᱢᱤᱫᱴᱤᱡ ᱟᱞᱟᱝ ᱥᱟᱠᱟᱢ ᱥᱟᱠᱟᱢ ᱵᱟᱨᱮ ᱛᱮᱞᱟᱝ ᱨᱚᱯᱚᱲ ᱞᱮᱱᱠᱷᱟᱱ ᱱᱤᱦᱟᱹᱛᱤ ᱟᱹᱰᱤ ᱱᱟᱯᱟᱭ ᱠᱚᱜᱼᱟ ᱾
ᱦᱮᱸ ᱜᱚᱝᱠᱮ ᱢᱟ ᱛᱟᱦᱚᱞᱮ ᱥᱟᱠᱟᱢ ᱛᱟᱦᱚᱞᱮ ᱞᱟᱹᱭ ᱛᱟᱞᱟᱝ ᱵᱤᱱ ᱟᱫᱚ ᱚᱱᱟ ᱨᱮᱜᱮᱞᱟᱝ ᱠᱟᱛᱷᱟᱜ-ᱟ ᱦᱮᱸ ᱥᱮ ᱾
ᱟᱪᱪᱷᱟ ᱟᱪᱪᱷᱟ ᱾ ᱦᱮᱸ ᱜᱚᱢᱠᱮ ᱱᱤᱦᱟᱹᱛᱤ ᱥᱟᱠᱟᱢ ᱵᱟᱨᱮᱛᱮ ᱱᱤᱦᱟᱹ ᱛ ᱞᱟᱹᱭ ᱦᱩᱭᱩᱜᱼᱟ ᱢᱮᱱᱫᱚ ᱱᱚᱜᱼᱚᱭ ᱡᱮ ᱟᱵᱚᱣᱟᱜ ᱱᱟᱦᱟᱜ ᱡᱩᱜᱽ ᱨᱮᱱᱟᱜ ᱢᱮᱱᱫᱚ ᱯᱟᱛᱟ ᱪᱷᱟᱛᱟ ᱠᱚᱨᱮ ᱮ ᱟᱵᱚ ᱢᱮᱱᱫᱚ ᱟᱵᱚ ᱥᱟᱱᱛᱟᱲ ᱦᱚᱯᱚᱱ ᱠᱚ ᱩᱰᱩᱢᱟᱹᱨ ᱰᱩᱠᱢᱟᱹᱨ ᱧᱩ ᱵᱩᱞ ᱥᱮ ᱚᱱᱠᱟᱱᱟᱜ ᱢᱤᱫᱴᱤᱡ ᱮ ᱮᱱᱮᱡ ᱮ ᱥᱮ ᱟᱢᱛᱷᱟᱲᱤ ᱮᱱᱮᱡ ᱚᱱᱮ ᱚᱱᱟ ᱠᱚ ᱵᱟᱨᱮ ᱛᱮᱞᱟᱝ ᱨᱚᱯᱚᱲ ᱞᱮᱱᱠᱷᱟᱡ ᱱᱤᱦᱟᱹᱛᱤ ᱱᱟᱯᱟᱭ ᱠᱚᱜᱼᱟ ᱢᱮᱱᱫᱚ ᱱᱚᱣᱟ ᱡᱟᱛᱨᱟ ᱯᱟᱛᱟ ᱚᱨᱠᱮᱥᱴᱟᱨ ᱱᱚᱜᱼᱚ ᱱᱟ ᱠᱚ ᱛᱤᱱᱟᱹᱜ ᱱᱟᱯᱟᱭᱚᱜ ᱠᱟᱱᱟ ᱱᱚᱜᱼᱚ ᱱᱟ ᱠᱚ
ᱦᱳᱭ ᱟᱹᱰᱤ ᱵᱮᱥ ᱦᱮ ᱱᱚᱣᱟ ᱦᱚ ᱜᱟᱱᱚᱜ ᱜᱮᱭᱟ ᱡᱮᱦᱮᱛᱩ ᱱᱤᱛᱚᱜ ᱟᱵᱚᱣᱟᱜ ᱢᱟᱱᱮ ᱥᱟᱶᱛᱟ ᱨᱮ ᱧᱮᱞᱚᱜ ᱠᱟᱱ ᱜᱮᱭᱟ ᱦᱟᱴ ᱯᱟᱛᱟ ᱪᱷᱟᱛᱟ ᱠᱚᱨᱮ ᱵᱚᱱ ᱧᱮᱞ ᱧᱟᱢᱮᱫ ᱜᱮᱭᱟ ᱦᱮᱸ ᱥᱮ ᱵᱟᱝ ᱾ ᱱᱚᱣᱟ ᱫᱚ ᱠᱟᱹᱴᱤᱡ ᱛᱩᱞᱟᱹ ᱡᱚᱠᱷᱟ ᱜᱟᱞᱢᱟᱨᱟᱣ ᱫᱚ ᱞᱟᱹᱠᱛᱤ ᱢᱮᱱᱟᱜ ᱠᱟᱜ ᱜᱮᱭᱟ ᱦᱮ ᱛᱤᱱᱟᱹᱜ ᱴᱟ ᱮ ᱴᱷᱤᱠᱚᱜ ᱠᱟᱱᱟ ᱥᱮ ᱵᱟᱝ ᱴᱷᱤᱠᱚᱜ ᱠᱟᱱᱟ ᱦᱮᱸᱥᱮ ᱵᱟᱝ?
ᱦᱮᱸ ᱜᱚᱢᱠᱮ ᱾
ᱟᱪᱪᱷᱟ ᱵᱮᱥ ᱟᱹᱰᱤ ᱱᱟᱯᱟᱭ, ᱟᱫᱚ ᱦᱚᱸᱜᱼᱚᱭ ᱡᱮ ᱢᱟᱱᱮ ᱞᱟᱹᱭ ᱫᱟᱞᱤᱧ ᱟᱹᱞᱤᱧ ᱯᱟᱦᱟᱴᱟ ᱠᱷᱚᱱᱟᱜ ᱜᱮᱞᱤᱧ ᱞᱟᱹᱭ ᱮᱫᱟ ᱦᱚᱸᱜᱼᱚᱭ ᱡᱮ ᱱᱤᱛᱚᱜ ᱦᱟᱴ ᱯᱟᱛᱟ ᱡᱟᱦᱟᱸ ᱨᱮᱜᱮ ᱚᱨᱜᱮᱥᱴᱟᱨ ᱠᱚ ᱦᱩᱭᱩᱜ ᱠᱟᱱᱟ ᱚᱸᱰᱮ ᱧᱮᱞᱚᱜ ᱠᱟᱱᱟ ᱪᱷᱟᱯᱨᱤ ᱟᱨᱠᱤ ᱵᱮᱥᱤ ᱵᱷᱟᱭᱨᱟᱞᱚᱜ ᱠᱟᱱᱟ ᱠᱚ ᱦᱮᱸ ᱥᱮ ᱵᱟᱝ ᱟᱫᱚ ᱦᱚᱜᱼᱚ ᱱᱟ ᱜᱮ ᱟᱹᱵᱤᱱᱟᱜ ᱩᱭᱦᱟᱹᱨ ᱛᱮ ᱪᱮᱫ ᱞᱮᱠᱟ ᱵᱤᱱ ᱢᱚᱱᱮᱭᱟ ᱟᱫᱚ ᱛᱤᱱᱟᱹᱜ ᱴᱟ ᱴᱷᱤᱠ ᱦᱩᱭᱩᱜ ᱠᱟᱱᱟ ᱥᱮ ᱵᱟᱝ ᱴᱷᱤᱠ ᱦᱩᱭᱩᱜ ᱠᱟᱱ ᱞᱮᱠᱟ?
ᱟᱨ ᱴᱷᱤᱠ ᱫᱚ ᱢᱟᱱᱮ ᱟᱹᱞᱤᱧᱟᱜ ᱢᱮᱱᱫᱚ ᱱᱟᱦᱟᱜ ᱮᱠᱟᱞ ᱜᱮ ᱵᱟᱭ ᱴᱷᱤᱠᱚᱜ ᱠᱟᱱᱟ ᱱᱤᱭᱟᱹ ᱠᱟᱨᱚᱱ ᱛᱮ ᱱᱚᱣᱟ ᱢᱮᱱᱫᱚ ᱦᱚᱸᱜᱼᱚᱭ ᱡᱮ ᱟᱵᱚ ᱥᱟᱱᱛᱟᱲ ᱦᱚᱯᱚᱱ ᱥᱮ ᱥᱟᱱᱛᱟᱲ ᱡᱟᱦᱟᱸ ᱛᱤᱱᱟᱹᱜ ᱟᱵᱚ ᱥᱟᱱᱛᱟᱲ ᱢᱟᱭᱟᱢ ᱞᱤᱸᱜᱤᱱ ᱠᱟᱱ ᱟᱵᱚᱣᱟᱜ ᱦᱚᱲᱢᱚ ᱨᱮ,
ᱦᱳᱭ᱾
ᱦᱮᱸ ᱢᱮᱱᱫᱚ ᱱᱚᱜᱼᱚ ᱱᱟ ᱟᱵᱚᱣᱟᱜ ᱥᱟᱱᱛᱟᱲ ᱩᱯᱨᱩᱢ ᱡᱟᱦᱟᱸ ᱢᱮᱱᱟᱜ ᱟᱠᱟᱫ ᱛᱟᱵᱚᱱ ᱢᱮᱱᱫᱚ ᱱᱚᱜᱼᱚ ᱱᱟ ᱩᱯᱨᱩᱢ ᱟᱵᱚ ᱪᱮᱛᱟᱱ ᱥᱮᱱ ᱢᱟ ᱵᱟᱝᱵᱚᱱ ᱨᱟᱠᱟᱵ ᱫᱟᱲᱮᱭᱟᱜ ᱠᱟᱱᱟ ᱩᱱᱟᱹᱜ ᱮ ᱥᱚᱦᱚᱡᱽ ᱛᱮᱫᱚ ᱱᱟᱦᱟᱜ ᱟᱨ ᱢᱮᱱᱠᱷᱟᱱ ᱞᱟᱛᱟᱨ ᱟᱬᱜᱚ ᱨᱮᱫᱚ ᱱᱟᱦᱟᱜ ᱟᱹᱰᱤᱜᱟᱱ ᱟᱹᱰᱤ ᱟᱭᱢᱟ ᱟᱭᱢᱟ ᱦᱚᱲ ᱢᱮᱱᱟᱜ ᱟᱠᱟᱫ ᱠᱚᱣᱟ ᱾ ᱛᱟᱵᱚᱱᱟ ᱢᱮᱱᱫᱚ ᱟᱹᱰᱤ ᱞᱟᱛᱟᱨ ᱟᱸᱬᱜᱚᱱ ᱛᱟᱵᱚᱱᱟ ᱢᱟ ᱟᱵᱚᱣᱟᱜ ᱱᱚᱣᱟ ᱥᱟᱱᱛᱟᱲ ᱥᱚᱢᱟᱡᱽ ᱦᱮᱸ ᱚᱱᱠᱟᱱᱟᱜ ᱢᱤᱫᱴᱤᱱ ᱪᱤᱛ ᱪᱤᱱᱛᱟᱹ ᱵᱷᱟᱵᱽᱱᱟ ᱢᱮᱱᱟᱜ ᱛᱟᱵᱚᱱ ᱛᱮ ᱱᱚᱜᱼᱚ ᱱᱟ ᱠᱚ ᱡᱤᱱᱤᱥ ᱵᱚᱱ ᱠᱚᱨᱟᱣ ᱮᱫᱟ।
ᱦᱳᱭ᱾
ᱦᱮᱸ ᱢᱮᱱᱫᱚ ᱦᱟᱴ ᱯᱟᱛᱟ ᱪᱷᱟᱛᱟ ᱨᱮ ᱡᱟᱦᱟᱸ ᱨᱮᱜᱮ ᱱᱟᱦᱟᱜ ᱵᱩᱞ ᱠᱚ ᱥᱮ ᱵᱩᱞ ᱜᱤᱛᱤᱡ ᱥᱮ ᱚᱱᱠᱟᱱᱟᱜ ᱢᱤᱫᱴᱤᱱ ᱚᱨᱠᱮᱥᱴᱟᱨ ᱢᱮᱱᱫᱚ ᱚᱱᱠᱟᱱᱟᱜ ᱥᱮᱨᱮᱧ ᱚᱨᱠᱮᱥᱴᱨᱟ ᱠᱚᱨᱮ ᱦᱚᱸ᱾ ᱟᱵᱚᱨᱮᱱ ᱡᱩᱣᱟᱹᱱ ᱠᱚᱲᱟ ᱠᱩᱲᱤ ᱠᱚᱦᱚᱸ ᱮᱱᱮᱡ ᱵᱟᱲᱟ ᱥᱮ ᱚᱸᱰᱮ ᱞᱩᱥᱩ ᱯᱩᱸᱰᱩ ᱛᱤᱱ ᱥᱩᱠᱨᱤ ᱞᱮᱠᱟ ᱚᱵᱚᱨ ᱠᱚᱜ ᱥᱮ ᱠᱟᱰᱟ ᱞᱮᱠᱟ ᱦᱟᱸᱜ᱾ ᱞᱚᱥᱚᱫ ᱨᱮ ᱦᱮᱸ ᱟᱨ ᱟᱵᱚ ᱥᱟᱱᱟᱢ ᱢᱟᱹᱱᱢᱤ ᱵᱚᱱ ᱵᱟᱲᱟᱭᱟ ᱡᱮ ᱵᱟᱝ ᱥᱩᱠᱨᱤ ᱜᱮ ᱱᱟᱦᱟᱜ ᱚᱛ ᱫᱚᱠᱚ ᱦᱩᱴᱟᱹᱭᱟ ᱟᱨ ᱠᱟᱰᱟ ᱜᱮ ᱱᱟᱦᱟᱜ ᱞᱚᱥᱚᱫ ᱨᱮᱫᱚ ᱠᱟᱰᱟ ᱜᱮ ᱱᱟᱦᱟᱜ ᱞᱚᱥᱚᱫ ᱨᱮᱫᱚ ᱠᱚ ᱵᱩᱨᱩᱢᱟ᱾ ᱢᱮᱱᱠᱷᱟᱱ ᱦᱮᱸ ᱟᱨ ᱱᱤᱛᱳᱜ ᱧᱮᱞᱚᱜ ᱠᱟᱱᱟ ᱵᱟᱝ ᱟᱵᱚ ᱟᱵᱚ ᱢᱟᱹᱱᱢᱤ ᱥᱮ ᱟᱵᱚᱨᱮᱱ ᱤᱭᱚᱝ ᱡᱮᱱᱟᱨᱮᱥᱚᱱ ᱠᱚ
ᱢᱟᱱᱮ ᱚᱱᱟ ᱥᱟᱶ ᱛᱮᱵᱚᱱ ᱛᱩᱞᱩᱡᱚᱜ ᱠᱟᱱᱟ ᱥᱮ ᱚᱱᱠᱟ ᱞᱮᱠᱟ ᱜᱮᱵᱚᱱ ᱠᱟᱹᱢᱤ᱾ ᱠᱟᱫᱟ ᱥᱮ᱾
ᱦᱮᱸ ᱜᱚᱢᱠᱮ ᱢᱮᱱᱫᱚ ᱟᱵᱚ ᱢᱟᱹᱱᱢᱤ ᱵᱚᱱ ᱵᱟᱲᱟᱭ ᱠᱟᱱ ᱛᱟᱦᱮᱸᱱᱟ ᱡᱮ ᱵᱟᱝ ᱠᱟᱰᱟ ᱜᱮᱠᱚ ᱵᱩᱨᱩᱢᱟ ᱞᱚᱥᱚᱫ ᱨᱮᱫᱚ ᱢᱮᱱᱠᱷᱟᱱ ᱱᱟᱦᱟᱜ ᱡᱩᱜᱽ ᱨᱮ ᱟᱵᱚ ᱵᱚᱱ ᱧᱮᱞ ᱧᱟᱢᱮᱫᱼᱟ ᱵᱟᱝ ᱚᱨᱠᱮᱥᱴᱨᱟ ᱟᱨ ᱯᱟᱛᱟ ᱠᱚᱨᱮ ᱡᱮ ᱵᱟᱝᱼᱼ ᱠᱚᱲᱟ ᱠᱩᱲᱤ ᱦᱚᱸ ᱱᱟᱦᱟᱜ ᱥᱩᱠᱨᱤ ᱞᱮᱠᱟ ᱚᱛ ᱦᱩᱴᱟᱹᱭᱮᱜ-ᱟ ᱥᱮ ᱠᱟᱰᱟ ᱞᱮᱠᱟ ᱠᱚ ᱵᱩᱨᱩᱢ ᱠᱟᱱᱟ᱾
ᱵᱩᱨᱩᱢ ᱠᱟᱱᱟ ᱠᱚ ᱦᱳᱭ᱾ ᱟᱫᱚ ᱟᱹᱞᱤᱧ ᱦᱚᱸ ᱠᱟᱹᱴᱤᱡ ᱞᱤᱧ ᱞᱟᱹᱭᱟᱜ ᱜᱮ ᱜᱚᱝᱠᱮ ᱦᱮᱸ ᱱᱚᱣᱟ ᱫᱚ ᱱᱤᱛᱚᱜ ᱟᱜ ᱤᱭᱟᱹ ᱨᱮ ᱱᱤᱛᱚᱜ ᱫᱚ ᱧᱮᱞᱚᱜ ᱠᱟᱱᱟ ᱵᱟᱝ ᱴᱷᱤᱠ ᱟᱫᱚ ᱦᱚᱸᱜ-ᱚ ᱱᱚᱣᱟ ᱠᱚ ᱡᱟᱦᱟᱸ ᱟᱵᱚ ᱵᱚᱱ ᱧᱮᱞ ᱧᱟᱢᱮᱜ-ᱟ ᱠᱤᱱᱛᱩ ᱴᱷᱤ ᱠᱟᱱ ᱜᱮᱭᱟ ᱡᱟᱦᱟᱸ ᱟᱵᱚ ᱡᱟᱦᱟᱸ ᱧᱮᱞᱚᱜ ᱠᱟᱱᱟ ᱚᱱᱟ ᱫᱚ ᱧᱮᱞ ᱦᱩᱭᱩᱜ ᱜᱮᱭᱟ᱾ ᱟᱫᱚ ᱜᱚᱢᱠᱮ ᱱᱚᱣᱟ ᱫᱚ ᱟᱞᱤᱧᱟᱜ ᱢᱚᱱᱮ ᱛᱮᱫᱚ ᱞᱟᱹᱭᱟ ᱡᱟᱦᱟᱸᱭ ᱠᱚ ᱚᱨᱜᱟᱱᱟᱭᱤᱡᱽ ᱮᱫᱟ ᱦᱮᱸᱥᱮ ᱟᱫᱚ ᱩᱱᱠᱩ ᱠᱟᱹᱴᱤᱡ ᱢᱮᱫ ᱞᱩᱛᱩᱨ ᱫᱚᱨᱠᱟᱨ ᱛᱟᱠᱚ ᱟᱨ ᱡᱟᱦᱟᱸᱭ ᱠᱚ ᱢᱟᱱᱮ ᱪᱮᱫ ᱞᱮᱠᱟ ᱟᱠᱟᱱᱟ ᱱᱤᱛᱚᱜ ᱫᱚ ᱦᱳᱭᱛᱳ ᱡᱟᱦᱟᱸᱨᱮ ᱚᱨᱜᱮᱥᱴᱟᱨ ᱦᱩᱭᱩᱜ ᱠᱟᱱᱟ ᱦᱮᱸᱥᱮ ᱚᱸᱰᱮ ᱫᱚ ᱛᱟᱦᱚᱞᱮ ᱟᱫᱚ ᱢᱟᱱᱮ ᱪᱮᱫ ᱞᱮᱠᱟᱜ ᱠᱟᱱᱟ ᱟᱫᱚ ᱩᱱᱠᱩ ᱡᱟᱦᱟᱸᱭ ᱥᱤᱝᱜᱟᱨ ᱠᱚ ᱩᱱᱠᱩ ᱚᱱᱠᱟ ᱜᱮᱠᱚ ᱮᱱᱮᱡ ᱥᱮᱨᱮᱧᱮᱜᱼᱟ᱾ ᱚ ᱟᱨ ᱨᱩ ᱨᱩ ᱠᱚᱦᱚᱸ ᱚᱱᱠᱟ ᱜᱮᱠᱚ ᱨᱩᱭᱮᱫᱼᱟ ᱟᱨ ᱡᱟᱦᱟᱸᱭ ᱠᱚ ᱮᱱᱮᱡ ᱠᱟᱱᱟ ᱛᱟᱦᱚᱞᱮ ᱩᱱᱠᱩ ᱦᱚᱸ ᱢᱤᱫᱴᱮᱱ ᱛᱟᱞ ᱵᱟᱝᱠᱚ ᱧᱟᱢ ᱞᱮᱠᱷᱟᱱ ᱪᱤᱠᱟᱹᱭᱟᱠᱚ ᱛᱟᱦᱚᱞᱮ ᱩᱱᱠᱩ ᱦᱚᱸ ᱚᱱᱟ ᱛᱟᱞ ᱛᱮᱜᱮᱠᱚ ᱮᱱᱮᱡ ᱠᱟᱱᱟ ᱦᱟᱱᱮ ᱜᱟᱸᱲᱤ ᱦᱮᱸᱥᱮ ᱵᱟᱝ ᱩᱱ ᱨᱮᱜᱮ ᱛᱚ ᱦᱚᱜ-ᱚ ᱱᱚᱣᱟ ᱠᱚᱫᱚ ᱚᱱᱚᱝᱠᱟ ᱠᱟᱛᱮ ᱜᱮᱛᱚ ᱦᱚᱜᱼᱟ ᱱᱚᱣᱟ ᱠᱚᱨᱮᱱᱟᱜ ᱥᱤᱨᱡᱚᱱ ᱫᱚ ᱦᱩᱭᱟᱠᱟᱱᱟ ᱥᱮ ᱵᱟᱝᱠᱷᱟᱱ ᱫᱚ ᱟᱵᱚᱣᱟ ᱮᱱᱮᱡ ᱥᱮᱨᱮᱧ ᱢᱟ ᱡᱟᱦᱟᱸ ᱠᱚ ᱢᱤᱫ ᱛᱟᱲᱟᱢ ᱵᱟᱨ ᱛᱟᱲᱟᱢ ᱯᱮ ᱛᱟᱲᱟᱢ ᱚᱱᱟ ᱠᱚᱜᱮ ᱢᱮᱱᱟᱜ ᱟᱠᱟᱜᱼᱟ ᱥᱮ ᱱᱚᱜᱼᱚ ᱱᱚᱝᱠᱟᱱᱟᱜ ᱫᱚ ᱟᱵᱚᱣᱟᱜ ᱮᱱᱮᱡ ᱥᱮᱨᱮᱧ ᱨᱮᱫᱚ ᱵᱟᱹᱱᱩᱜ ᱠᱟᱜᱼᱟ ᱥᱮ, ᱟᱫᱚ ᱡᱩᱫᱤᱭᱳ ᱦᱩᱭᱩᱜ ᱠᱟᱱᱟ ᱱᱚᱛᱮ ᱱᱤᱛᱚᱜ ᱟᱫᱚ ᱚᱱᱟ ᱫᱚ ᱢᱤᱫᱴᱮᱱ ᱴᱨᱮᱱᱰᱤᱝᱟ ᱟᱨᱠᱤ ᱟᱫᱚ ᱚᱱᱠᱟ ᱩᱱᱠᱩ ᱦᱚᱸ ᱪᱮᱫ ᱞᱮᱠᱟ ᱠᱚ ᱥᱮᱨᱮᱼ ᱥᱮᱨᱮᱧ ᱮᱫᱟ ᱟᱨ ᱨᱩ ᱦᱚᱸ ᱚᱱᱠᱟ ᱜᱮᱠᱚ ᱨᱩᱭᱮᱫᱟ ᱯᱮᱞᱟᱥ ᱟᱨ ᱚᱱᱠᱟᱜ ᱜᱮ ᱢᱟᱱᱮ ᱢᱟᱱᱮ ᱛᱟᱞᱴᱟᱜ ᱦᱚᱸ ᱚᱱᱠᱟ ᱜᱮᱠᱚ ᱧᱟᱢ ᱮᱫᱟ ᱚᱱᱠᱟ ᱜᱮᱠᱚ ᱮᱱᱮᱡ ᱠᱟᱱᱟ ᱟᱫᱚ ᱩᱱ ᱨᱮᱜᱮ ᱟᱫᱚ ᱩᱱᱠᱩ ᱫᱚᱠᱚ ᱪᱟᱹᱯᱨᱤᱤ ᱠᱚ ᱵᱮᱱᱟᱣ ᱮᱱᱟ। ᱦᱮᱸ ᱥᱮ ᱵᱟᱝ ᱥᱮ ᱟᱵᱤᱱ ᱪᱤᱜ
ᱦᱮᱸ ᱜᱚᱝᱠᱮ ᱟᱞᱤᱧ ᱦᱚᱸ ᱛᱮᱦᱤᱧ ᱱᱚᱜᱼᱚᱭ ᱡᱮ ᱚᱨ ᱠᱮᱥᱴᱟ ᱦᱩᱭᱩᱜ ᱠᱟᱱᱟ ᱱᱤᱦᱟᱹᱛᱤ ᱚᱱᱟ ᱦᱚᱸ ᱢᱟᱱᱟ ᱵᱟᱨᱚᱱ ᱫᱚ ᱱᱤᱦᱟᱹᱛᱤ ᱫᱚᱨᱠᱟᱨ ᱵᱟᱝ ᱠᱟᱱ ᱛᱟᱵᱚᱱᱟ, ᱠᱟᱨᱚᱱ ᱟᱵᱚᱨᱮᱱ ᱡᱟᱦᱟᱸ ᱛᱤᱱᱟᱹᱜ ᱜᱟᱹᱠᱷᱩᱲᱤᱭᱟᱱ ᱥᱮ ᱵᱩᱰᱤᱜᱚ, ᱫᱟᱹᱫᱩ ᱠᱚ ᱢᱮᱱᱟᱜ ᱠᱚᱛᱟ ᱵᱚᱱᱟ ᱩᱱᱠᱩ ᱠᱚᱦᱚᱸ ᱢᱤᱫ ᱟᱸᱡᱚᱢ ᱡᱚᱱᱚᱜ ᱟᱠᱚ। ᱵᱟᱝ ᱢᱮᱱᱛᱮ ᱚᱠᱟ ᱞᱮᱠᱟ ᱱᱟᱦᱟᱜ ᱡᱩᱜᱽ ᱨᱮᱭᱟᱜ ᱥᱮᱨᱮᱧ।
ᱥᱮᱨᱮᱧ ᱠᱚ ᱢᱟᱱᱮ ᱟᱫᱚ ᱩᱱᱠᱩ ᱠᱟᱹᱴᱤᱡ ᱞᱟᱡᱟ ᱯᱟᱲᱟ ᱠᱚ ᱵᱩᱡᱷᱟᱹᱣᱮᱫ ᱜᱮᱭᱟ ᱱᱤᱛ ᱱᱤᱛᱚᱜ ᱫᱚ ᱦᱮᱸ ᱥᱮ ᱵᱟᱝ?
ᱦᱮᱸ ᱜᱚᱝᱠᱮ ᱩᱱᱠᱩᱣᱟᱜ ᱢᱤᱫᱴᱤᱡ ᱟᱥ ᱥᱮ ᱟᱵᱚ ᱠᱚᱢᱤᱴᱤᱭᱟᱜ ᱦᱚᱸ ᱢᱤᱫᱴᱤᱡ ᱟᱥ ᱛᱟᱦᱮᱱᱟ ᱵᱟᱝ ᱢᱮᱱᱛᱮ ᱟᱵᱚ ᱱᱚᱣᱟ ᱟᱵᱚ ᱮᱞᱟᱠᱟᱨᱮ ᱢᱤᱫᱴᱤᱡ ᱥᱮᱨᱮᱧ ᱚᱱᱠᱟᱱᱟᱜ ᱦᱟᱲᱟᱢ ᱥᱮ ᱜᱟᱹᱠᱷᱩᱲᱤᱭᱟᱹᱱ ᱱᱚᱝᱠᱟᱱ ᱠᱚ ᱠᱚ ᱟᱸᱡᱚᱢᱟ ᱥᱮ ᱩᱱᱠᱩ ᱦᱚᱸ ᱱᱚᱣᱟ ᱟᱸᱡᱚᱢ ᱛᱮ ᱨᱟᱹᱥᱠᱟᱹ ᱠᱚ ᱵᱩᱡᱷᱟᱹᱣᱟ᱾ ᱢᱮᱱᱠᱷᱟᱱ ᱟᱵᱚ ᱫᱚ ᱚᱱᱟ ᱡᱟᱭᱜᱟ ᱨᱮᱫᱚ ᱦᱟᱜ ᱟ ᱢᱚᱡᱽ ᱛᱮ ᱱᱟᱦᱟᱜ ᱠᱚᱨᱟᱣ ᱵᱚᱱ ᱢᱚᱱᱮᱭᱮᱜ-ᱟ ᱢᱮᱱᱠᱷᱟᱱ ᱱᱩᱠᱩ ᱤᱭᱚᱝ ᱡᱮᱱᱟᱨᱮᱥᱚᱱ ᱨᱮᱱ ᱠᱚᱲᱟ ᱠᱩᱲᱤ ᱱᱟᱜ ᱚᱸᱰᱮ ᱱᱚᱜ ᱱᱚᱝᱠᱟ ᱚᱛ ᱦᱩᱴᱟᱹ ᱚᱱᱮ ᱚᱱᱟ ᱠᱚ ᱫᱮᱠᱷᱟᱣ ᱟᱵᱚᱱ ᱠᱟᱱᱟ᱾ ᱢᱮᱱᱠᱷᱟᱱ ᱚᱱᱟ ᱠᱚᱫᱚ ᱮᱠᱪᱮᱞᱤ ᱟᱭᱳᱵᱟᱵᱟ ᱛᱟᱞᱟᱨᱮ ᱚᱱᱟ ᱠᱚ ᱫᱮᱠᱷᱟᱣ ᱥᱮ ᱦᱳᱭᱛᱳ ᱟᱡᱨᱮᱱ ᱟᱭᱳᱼᱵᱟ ᱵᱟᱹᱱᱩᱜ ᱠᱚ ᱛᱟᱭᱟ ᱢᱮᱱᱠᱷᱟᱱ ᱮᱴᱟᱜ ᱦᱚᱲ ᱨᱮᱱ ᱟᱭᱳᱼᱵᱟ ᱢᱮᱱᱟᱜ ᱠᱚᱛᱟᱭᱟ ᱚᱱᱟ ᱦᱮᱸ ᱩᱱᱠᱩ ᱧᱮᱞ ᱠᱟᱛᱮᱫ ᱱᱟᱦᱟᱜ ᱚᱱᱟ ᱠᱚ ᱵᱮᱥ ᱵᱟᱠᱚ ᱵᱩᱡᱷᱟᱹᱣᱮᱫᱼᱟ᱾
ᱦᱳᱭ
ᱱᱤᱛᱚᱜ ᱡᱟᱦᱟᱸ ᱞᱮᱠᱟ ᱧᱮᱞᱚᱜ ᱠᱟᱱᱟ ᱵᱟᱝ ᱥᱳᱥᱟᱞ ᱢᱤᱰᱤᱭᱟ ᱥᱮ ᱯᱷᱮᱥᱵᱩᱠ ᱤᱱᱥᱴᱟᱜᱨᱟᱢ ᱨᱮ ᱡᱚᱛᱚ ᱠᱷᱚᱱ ᱯᱳᱭᱞᱳ ᱨᱮᱵᱮᱱ ᱵᱚᱞᱚᱱᱟ ᱚᱱᱟᱜᱮ ᱱᱟᱱᱟᱜ
ᱵᱟᱥ ᱚᱱᱟ ᱠᱚᱜᱮ ᱵᱤᱱ ᱧᱮᱞ ᱧᱟᱢᱟ ᱦᱮᱸᱥᱮ ᱟᱫᱚ ᱱᱤᱭᱟᱹ ᱛᱮᱫᱚ ᱢᱟᱱᱮ- ᱟᱵᱚᱨᱮ ᱡᱟᱦᱟᱸᱭ ᱭᱚᱝ ᱡᱮᱱᱟᱨᱮᱥᱚᱱ ᱠᱚ ᱩᱱᱠᱩ ᱚᱱᱟ ᱡᱤᱱᱤᱥᱴᱟ ᱵᱟᱝᱠᱚ ᱵᱩᱡᱷᱟᱹᱣ ᱫᱟᱲᱮᱜ ᱠᱟᱱᱟ ᱦᱮᱸ ᱥᱟᱴ ᱯᱟᱛᱟᱨᱮ ᱪᱟᱞᱟᱣ ᱠᱟᱛᱮᱜ ᱟᱹᱛᱷᱟᱹᱲᱤ ᱟᱫᱚ ᱦᱚᱸᱜᱼᱚ ᱱᱚᱣᱟ ᱫᱚ ᱦᱩᱭᱩᱜ ᱠᱟᱱᱟ ᱪᱮᱫᱞᱮᱠᱟᱧ ᱞᱟᱹᱭᱟ? ᱱᱚᱣᱟ ᱠᱚ ᱵᱚᱱᱫᱚ ᱫᱚ ᱠᱟᱹᱴᱤᱡ ᱞᱟᱹᱠᱛᱤ ᱠᱟᱱ ᱜᱮᱭᱟ ᱡᱮᱦᱮᱛᱩ ᱱᱚᱣᱟ ᱫᱚ ᱥᱚᱢᱟᱡᱽ ᱨᱮ ᱥᱟᱶᱛᱟᱨ ᱨᱮ ᱢᱤᱫᱴᱮᱱ ᱵᱟᱹᱲᱤᱡ ᱯᱨᱚᱵᱷᱟᱵᱽᱯᱮ ᱜᱤᱰᱤᱭᱮᱫᱟᱭ ᱥᱮ᱾
ᱟᱫᱚ ᱟᱹᱞᱤᱧᱟᱜ ᱵᱟᱲᱟᱭ ᱞᱮᱠᱟᱛᱮ ᱥᱮ ᱟᱭᱵᱚᱱ ᱞᱮᱠᱟ ᱛᱮᱫᱚ ᱢᱟᱱᱮ ᱵᱚᱱᱫᱚ ᱜᱟᱱᱚᱜ ᱠᱷᱟᱱ ᱫᱚ ᱡᱟᱦᱟᱸᱟᱭ ᱠᱚ ᱚᱨᱜᱟᱱᱟᱭᱤᱡᱽ ᱮᱫᱟ ᱦᱮᱸᱥᱮ, ᱩᱱᱠᱩ ᱡᱩᱫᱤ ᱠᱚ ᱢᱚᱱᱮᱭᱟ ᱡᱮ ᱩᱱᱠᱩ ᱠᱚᱢᱤᱴᱤ ᱡᱟᱦᱟᱸᱭ ᱠᱚᱢᱤᱴᱤ ᱚᱨᱜᱟᱱᱟᱭᱤᱡᱽ ᱫᱟᱭ᱾ ᱥᱮ ᱡᱟᱦᱟᱸᱭ ᱠᱚᱠᱚ ᱟᱹᱜᱩᱭᱮᱫ ᱠᱚᱣᱟ᱾ ᱡᱮ ᱟᱯᱮ ᱫᱚ ᱱᱚᱜᱼᱚ ᱱᱚᱝᱠᱟᱱᱟᱜ ᱤᱭᱟᱹ ᱠᱚᱫᱚ ᱟᱞᱚᱯᱮ ᱤᱭᱟᱹᱭᱟ ᱥᱮ ᱱᱚᱝᱠᱟ ᱡᱩᱫᱤ ᱢᱮᱫ ᱞᱩᱛᱩᱨ ᱠᱚ ᱫᱚᱦᱚᱭᱟ ᱤᱧᱤᱧ ᱢᱚᱱᱮᱭᱟ᱾ ᱠᱮ ᱱᱚᱣᱟ ᱠᱚᱫᱚ ᱵᱚᱱᱫᱚ ᱜᱟᱱᱚᱜᱼᱟ ᱟᱨᱠᱤ᱾ ᱦᱮᱸᱥᱮ? ᱪᱮᱫᱟᱜ ᱥᱮ ᱟᱹᱞᱤᱧ ᱟᱞᱮᱭᱟᱜ ᱱᱚᱸᱰᱮ ᱮᱞᱟᱠᱟᱨᱮ ᱡᱟᱦᱟᱸ ᱟᱞᱮ ᱦᱩᱭᱩᱜ ᱜᱮᱭᱟ ᱟᱨᱠᱤ, ᱢᱮᱞᱟ ᱦᱩᱭᱩᱜ ᱜᱮᱭᱟ᱾ ᱚᱸᱰᱮ ᱟᱞᱮ ᱠᱚᱜᱮ ᱠᱩᱢᱤᱴᱤ ᱛᱚ, ᱟᱞᱮ ᱫᱚ ᱚᱱᱠᱟ ᱯᱳᱭᱞᱳ ᱨᱮᱜᱮ ᱢᱟᱱᱮ ᱪᱮᱫ ᱞᱮᱠᱟᱭᱟᱞᱮ? ᱩᱱᱠᱩ ᱞᱮ ᱢᱮᱛᱟᱜ ᱠᱚᱜᱮᱭᱟ ᱡᱮ ᱯᱟᱢᱯᱞᱮᱴ ᱛᱮᱦᱚᱸ ᱞᱟᱹᱭ ᱜᱮᱭᱟᱞᱮ᱾ ᱡᱮ ᱱᱚᱝᱠᱟ ᱪᱷᱟᱹᱯᱨᱤ ᱮᱱᱮᱡ ᱫᱚ ᱮᱠᱟᱞ ᱜᱮ ᱢᱟᱱᱟ ᱜᱮᱭᱟ᱾ ᱟᱨ ᱡᱟᱦᱟᱸᱭ ᱢᱟᱱᱮ ᱥᱤᱝᱜᱟᱨ ᱠᱚᱠᱚ ᱦᱤᱡᱩᱜᱼᱟ, ᱩᱱᱠᱩ ᱦᱚᱸᱞᱮ ᱢᱮᱛᱟ ᱠᱚᱣᱟ ᱡᱮ ᱱᱚᱸᱰᱮ ᱫᱚ ᱱᱚᱝᱠᱟᱱᱟᱜ ᱠᱳᱱᱳ ᱟᱞᱚᱯᱮ ᱪᱟ ᱤᱭᱟᱹᱭᱟ ᱦᱮᱸ ᱥᱮ ᱟᱨ ᱡᱩᱫᱤ ᱡᱚᱠᱷᱚᱱ ᱧᱮᱞᱮᱜ ᱠᱚᱣᱟ ᱞᱮ ᱡᱩᱫᱤ ᱱᱚᱝᱠᱟ, ᱪᱟᱞᱟᱜ ᱠᱟᱱᱟ ᱥᱚᱸᱜᱮ ᱥᱚᱸᱜᱮ ᱛᱩᱨᱟᱹᱛ ᱠᱩᱢᱤᱫᱴᱤ ᱮᱠᱥᱮᱱ ᱠᱚ ᱦᱟᱛᱟᱣᱟ ᱟᱨᱠᱤ ᱟᱞᱮᱭᱟᱜ ᱦᱚᱸᱜᱼᱚᱭ ᱱᱚᱝᱠᱟ ᱠᱟᱛᱮ ᱮᱫ ᱾ ᱢᱟᱱᱮ ᱟᱞᱮᱭᱟᱜ ᱤᱭᱟᱹ ᱨᱮᱫᱚ ᱵᱟᱝᱞᱮ ᱪᱟᱞᱟᱣ ᱦᱚᱪᱚ ᱠᱟᱫᱟ ᱟᱨᱠᱤ ᱵᱩᱡᱷᱟᱹᱣ ᱠᱮᱫᱟ ᱵᱤᱱ ᱾
ᱟᱪᱪᱷᱟ ᱟᱪᱪᱷᱟ ᱦᱮᱸ ᱜᱚᱝᱠᱮ ᱱᱤᱦᱟᱹᱛᱤ ᱟᱹᱰᱤ ᱱᱟᱯᱟᱭ ᱥᱮ ᱟᱹᱰᱤ ᱢᱚᱡᱽ ᱛᱮ ᱟᱯᱮᱭᱟᱜ ᱯᱨᱳᱜᱨᱟᱢ ᱯᱮ ᱯᱟᱨᱚᱢ ᱟᱠᱟᱫᱟ᱾ ᱟᱹᱰᱤ ᱠᱩᱥᱤᱞᱤᱧ ᱵᱩᱡᱷᱟᱹᱣ ᱠᱮᱫᱫᱟ ᱢᱮᱱᱠᱷᱟᱱ ᱱᱚᱜᱼᱚ ᱱᱚᱝᱠᱟ ᱜᱮ ᱥᱟᱱᱟᱢ, ᱠᱚᱢᱤᱴᱤᱭᱟᱱ ᱠᱚ ᱡᱩᱫᱤ ᱱᱚᱜᱼᱚ ᱱᱚᱝᱠᱟ ᱢᱤᱫᱴᱤᱡ ᱚᱨᱜᱟᱱᱟᱭᱤᱡ ᱠᱮᱭᱟ ᱠᱚ᱾ ᱟᱹᱰᱤ ᱨᱟᱹᱥᱠᱟᱹ ᱥᱟᱞᱟᱜ ᱛᱮ ᱟᱵᱚᱣᱟᱜ ᱥᱮ ᱢᱟᱨᱟᱝ ᱦᱟᱯᱲᱟᱢ ᱜᱟᱠᱩᱲᱮᱱ ᱠᱚᱦᱚᱸ ᱩᱱᱠᱩ ᱦᱚᱸ ᱟᱹᱰᱤ ᱱᱟᱯᱟᱭ ᱠᱚ ᱵᱩᱡᱷᱟᱹᱣ ᱠᱭᱟ ᱟᱠᱚᱣᱟᱜ ᱢᱚᱱᱮᱨᱮ ᱢᱤᱴᱤᱡ ᱟᱵᱚ ᱞᱮᱠᱟᱜᱮ᱾ ᱱᱤᱛ ᱨᱮᱱ ᱡᱩᱣᱟᱹᱱ ᱠᱚᱲᱟ ᱠᱩᱲᱤ ᱠᱚ ᱱᱟᱦᱜᱹ ᱟᱵᱚ ᱞᱮᱠᱮ ᱵᱩᱡᱽ ᱥᱮ ᱢᱤᱴᱤᱡ ᱦᱚᱸ ᱚᱱᱠᱟᱱᱟᱜ ᱛᱟᱲᱟ ᱛᱮᱠᱚ ᱪᱟᱞᱟᱜ ᱠᱟᱱᱟ᱾
ᱦᱳᱭ
ᱟᱨ ᱧᱮᱞ ᱞᱮᱠᱷᱟᱱ ᱫᱚ ᱱᱤᱛᱚᱜ ᱡᱟᱹᱥᱛᱤ ᱢᱮᱱ ᱜᱟᱱᱚᱜᱼᱟ᱾ ᱚ ᱦᱚᱭᱛᱚ
ᱟᱨ ᱢᱤᱴᱮᱱ ᱡᱤᱱᱤᱥ ᱱᱚᱜᱼᱚᱭ ᱵᱚᱱ ᱧᱮᱞᱮᱫᱼᱟ ᱡᱮ ᱯᱚᱨᱚᱵᱽ ᱵᱤᱦᱟᱹᱨᱮ ᱟᱵᱚ ᱡᱟᱦᱱᱟᱜ ᱜᱮ ᱯᱚᱨᱚᱵᱽ ᱦᱩᱭᱩᱜ ᱛᱟᱵᱚᱱ ᱤᱭᱟᱹ ᱦᱩᱭᱩᱜ ᱛᱟᱵᱚᱱ ᱦᱟᱺᱰᱤ ᱯᱟᱹᱣᱟᱹ ᱵᱚᱱ ᱤᱫᱤᱭ ᱮᱫᱟ ᱟᱭᱳ ᱦᱚᱲ ᱠᱚ ᱡᱟᱦᱟᱸᱭ ᱠᱚ ᱦᱮᱸᱥᱮ ᱵᱟᱝ ᱟᱫᱚ ᱪᱮᱫ ᱞᱮᱠᱟ ᱠᱟᱱᱟ ᱢᱟᱱᱮ ᱢᱟᱱᱟ ᱵᱟᱨᱚᱱ ᱠᱟᱛᱮ ᱨᱮᱦᱚᱸ ᱵᱟᱝᱠᱚ ᱟᱸᱡᱚᱢ ᱟᱵᱚᱨᱮᱱ ᱤᱭᱟᱹ ᱦᱚᱸ ᱱᱩᱠᱩ ᱢᱟᱱᱮ ᱪᱮᱫ ᱤᱧ ᱞᱟᱹᱭᱟ ᱟᱵᱳᱨᱮ ᱡᱟᱦᱟᱸᱭ ᱛᱤᱨᱞᱟᱹ ᱠᱚᱣᱟᱜ ᱟᱢ ᱫᱚ ᱚᱲᱟᱜ ᱨᱮᱢ ᱤᱭᱟᱹᱭᱮᱫᱟ ᱡᱟᱦᱟᱭ ᱫᱟ ᱴᱷᱤᱠ ᱜᱮᱭᱟ, ᱟᱫᱚ ᱦᱟᱴ ᱯᱟᱛᱟ ᱨᱮᱢ ᱤᱫᱤᱭᱫᱟ ᱚᱸᱰᱮ ᱟᱫᱚ ᱟᱫᱚ ᱢᱤᱫᱴᱮᱱ ᱵᱟᱝ ᱴᱷᱤᱠ ᱞᱮᱠᱟᱜᱮ ᱢᱮᱫᱴᱮᱱ ᱠᱟᱹᱢᱤ ᱦᱩᱭᱩᱜ ᱠᱟᱱᱟ ᱥᱮ
ᱦᱮᱸ ᱦᱮᱸ ᱥᱮ ᱵᱟ
ᱦᱮᱸ ᱜᱚᱝᱠᱮ᱾
ᱟᱨ ᱱᱚᱣᱟ ᱫᱚ ᱮᱠᱟᱞ ᱜᱮ ᱵᱚᱱᱫᱚ ᱫᱚ ᱫᱚᱨᱠᱟᱨ ᱠᱟᱱᱟ᱾ ᱢᱟᱱᱮ ᱟᱞᱮ ᱱᱚᱰᱮ ᱞᱮ ᱠᱚᱨᱟᱣ ᱠᱮᱫᱟ ᱛᱚ ᱱᱤᱭᱟᱹ ᱥᱮᱨᱢᱟ ᱡᱟᱦᱟᱸ ᱯᱚᱸᱪᱤᱥ ᱥᱮᱥᱮᱱ ᱨᱮ ᱥᱮᱱ ᱱᱟ ᱦᱮᱸ ᱥᱮ ᱟᱞᱮ ᱫᱚᱞᱮ ᱪᱮᱥᱴᱟ ᱞᱮᱫ ᱜᱮᱭᱟ ᱢᱮᱱᱠᱷᱟᱱ ᱛᱟᱣ ᱟᱫᱚ ᱵᱟᱞᱮ ᱤᱭᱟᱹ ᱫᱟᱲᱮᱭᱟᱫᱟ᱾ ᱯᱨᱚᱥᱟᱥᱚᱱ ᱠᱷᱚᱱᱟᱜ ᱦᱚᱸᱠᱚ ᱞᱟᱹᱭ ᱞᱮᱫᱟ, ᱛᱟᱦᱞᱮ ᱟᱯᱮ ᱞᱟᱹᱭᱯᱮ ᱛᱚ ᱟᱞᱮᱫᱚ ᱚᱝᱠᱟ ᱞᱟᱹᱭᱜᱮ ᱞᱟᱹᱭᱜᱮ ᱚᱱᱟ ᱞᱤᱭᱮ ᱫᱚ ᱠᱳᱱᱳ ᱟᱞᱮ ᱵᱟᱝ ᱦᱚᱪᱚ ᱠᱚ ᱠᱟᱱᱟ ᱵᱟ ᱠᱚ ᱦᱚᱪᱚ ᱠᱚᱮ ᱦᱮᱡᱫᱟ ᱟᱫᱚ ᱮᱢᱚᱱ ᱤᱭᱟᱹᱭᱫᱟ ᱟᱫᱚ ᱪᱮᱫ ᱵᱤᱱ ᱞᱟᱭᱟ ᱚᱱᱠᱟ ᱠᱟᱛᱮᱫ ᱪᱟᱞᱟᱣ ᱢᱟᱱᱮ ᱚᱱᱟ ᱫᱚ ᱵᱟᱝᱞᱤᱧ ᱤᱭᱟᱹ ᱫᱟᱲᱮ ᱭᱟᱫᱟ ᱟᱨᱠᱤ ᱟ ᱡᱟᱠ ᱪᱷᱟᱯᱨᱤ ᱴᱟᱜ ᱠᱟᱹᱴᱤᱡ ᱟᱴᱟᱣ ᱜᱟᱱ ᱞᱮᱱᱟ ᱱᱚᱣᱟᱜᱮ ᱢᱟᱨᱟᱝ ᱠᱟᱼᱼ
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱟᱹᱰᱤ ᱡᱚᱛᱷᱟᱛ ᱠᱟᱛᱷᱟ ᱠᱚ ᱢᱮᱱ ᱠᱟᱫᱟ᱾ ᱠᱟᱹᱴᱤᱡ ᱱᱚᱣᱟ ᱛᱟᱞᱟᱨᱮ ᱟᱞᱤᱧ ᱢᱮᱱᱟ ᱫᱚ ᱱᱚᱜᱼᱚ ᱱᱟ ᱡᱟᱦᱟᱸ ᱪᱷᱟᱯᱨᱤ ᱮᱱᱮᱡ ᱵᱚᱱ ᱜᱟᱯᱟᱞ ᱢᱟᱨᱟᱣ ᱠᱟᱱᱟ ᱞᱟᱝ ᱚᱱᱟ ᱠᱚ ᱵᱟᱨᱮ ᱛᱮᱜᱮ ᱱᱚᱜᱼᱚ ᱱᱚᱣᱟ ᱪᱷᱟᱹᱯᱨᱤ ᱮᱱᱮᱡ ᱡᱩᱫᱤ ᱟᱵᱚ ᱢᱤᱫ ᱟᱵᱚ ᱥᱟᱱᱛᱟᱲ ᱦᱚᱯᱚᱱ ᱚᱱᱮ ᱚᱱᱠᱟ ᱟᱵᱮᱱ ᱵᱮᱱ ᱞᱟᱹᱭ ᱠᱮᱫ ᱞᱮᱠᱟ᱾ ᱱᱚᱜᱼᱚ ᱱᱚᱝᱠᱟ ᱟᱵᱚ ᱚᱸᱰᱮ ᱮ ᱦᱚᱭᱛᱳ ᱯᱟᱢᱯᱞᱮᱴ ᱩᱰᱩᱠ ᱥᱚᱢᱚᱭ ᱜᱮ ᱩᱱ ᱨᱮᱜᱮ ᱵᱮᱱᱴ ᱠᱟᱜ ᱦᱩᱭᱩᱜᱼᱟ᱾ ᱡᱮ ᱪᱷᱟᱯᱨᱤ ᱜᱤᱨᱤ ᱱᱟᱦᱟᱜ ᱮᱠᱟᱞ ᱜᱮ ᱵᱚᱱᱫᱚ ᱜᱮᱭᱟ ᱦᱮᱸ ᱚᱱᱮ ᱚᱱᱠᱟ ᱠᱟᱛᱮ ᱡᱩᱫᱤ ᱢᱤᱫᱴᱤ ᱵᱚᱱ ᱚᱨᱜᱟᱱᱟᱭᱤᱡᱟ ᱟᱨ ᱮᱠᱪᱩᱭᱤ ᱧᱮᱞ ᱞᱮᱼᱼ ᱠᱷᱟᱱ ᱟᱵᱚ ᱥᱟᱱᱛᱟᱲ ᱱᱚᱜᱼᱚ ᱱᱚᱣᱟ ᱠᱚ ᱡᱤᱱᱤᱥ, ᱡᱩᱫᱤ ᱟᱵᱚ ᱱᱤᱡᱮ ᱛᱮᱵᱚᱱ ᱵᱩᱡᱽ ᱫᱟᱲᱮᱭᱟᱜᱼᱟ ᱵᱟᱵᱚᱱ ᱠᱚᱨᱟᱣ ᱞᱮᱠᱷᱟᱱ ᱟᱹᱰᱤᱜᱮ ᱱᱟᱯᱟᱭᱚᱜᱼᱟ᱾ ᱦᱮᱸ ᱟᱨ ᱮᱠᱪᱩᱭᱮᱞᱤ ᱮᱴᱟᱜ ᱠᱚᱫᱚ ᱱᱟᱦᱟᱜ ᱱᱚᱝᱠᱟ ᱫᱚ, ᱵᱟᱝ ᱠᱚ ᱫᱮᱠᱷᱟᱣᱮᱫᱼᱟ᱾ ᱥᱮ ᱵᱟᱝ ᱠᱚ ᱚᱱᱠᱟ ᱟᱵᱚ ᱞᱮᱠᱟ ᱫᱚ ᱱᱟᱜ ᱵᱟᱝ ᱠᱚ ᱩᱴᱟᱹ ᱵᱟᱲᱟᱭᱮᱜᱼᱟ ᱢᱮᱱᱠᱷᱟᱱ ᱟᱵᱚ ᱥᱟᱱᱛᱟᱲ ᱜᱮ ᱱᱟᱦᱟᱸᱜ ᱦᱚᱭᱛᱚ ᱟᱵᱚ ᱥᱟᱱᱛᱟᱲ ᱫᱚ ᱟᱹᱰᱤ ᱞᱟᱛᱟᱨ ᱨᱮ ᱢᱮᱱᱟᱜ ᱵᱚᱱᱟ ᱢᱮᱱᱠᱷᱟᱱ ᱟᱵᱚ ᱥᱟᱱᱛᱟᱲ ᱦᱳᱭ, ᱪᱮᱛᱟᱱ ᱢᱚᱦᱚᱞ ᱥᱮᱱ ᱵᱚᱱ ᱧᱮᱞ ᱧᱟᱢ ᱢᱟ ᱚᱱᱟ ᱵᱚᱫᱚᱞ ᱟᱵᱚᱣᱟᱜ ᱡᱟᱦᱟᱸ ᱟᱜᱟᱢ ᱨᱮᱱᱟᱜ ᱛᱟᱦᱟᱢ, ᱛᱟᱲᱟᱢ ᱰᱟᱦᱟᱨ ᱱᱟᱭᱛᱮ ᱱᱟᱯᱟᱭ ᱛᱮ ᱪᱟᱞᱟᱜ ᱢᱟ ᱚᱱᱮ ᱚᱱᱟ ᱠᱚ ᱵᱟᱨᱮ ᱛᱮᱵᱚᱱ ᱪᱤᱱᱛᱟᱹ ᱵᱷᱟᱱᱟ ᱞᱮᱠᱷᱟᱡ ᱟᱹᱰᱤ ᱜᱮ ᱱᱟᱯᱟᱭ ᱠᱚᱜᱼᱟ ᱾
ᱱᱟᱯᱟᱭ ᱠᱚᱜ ᱟ, ᱟᱫᱚ ᱚᱠᱟ ᱟᱜᱩᱣᱟᱹᱱ ᱠᱚ ᱫᱚᱨᱠᱟᱨ ᱠᱟᱱᱟ ᱠᱚ ᱟᱨ ᱤᱭᱟᱹ ᱥᱩᱭ ᱤᱭᱟᱹ ᱨᱮ ᱟᱨ ᱛᱟᱯᱚᱨᱮ ᱚᱜ ᱚᱭ ᱡᱮ ᱠᱟ ᱪᱷᱟᱯᱨᱤ ᱜᱤᱨᱤ ᱠᱚᱵᱚᱱ ᱧᱮᱞᱮᱜ ᱠᱚᱣᱟ ᱢᱤᱫᱴᱮᱱ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱵᱚᱱ ᱧᱮᱞᱮᱜ ᱦᱮᱸ ᱥᱮ ᱦᱟᱸᱰᱮ ᱯᱟᱛᱟ ᱦᱳᱭᱱᱟ ᱦᱟᱸᱰᱮ ᱪᱟᱞᱟᱣ ᱠᱟᱱᱟ ᱵᱟᱨᱥᱤᱧ ᱯᱮ ᱢᱟᱦᱟ ᱧᱮᱞᱮᱭᱟ ᱵᱤᱱ ᱚᱸᱲᱮ ᱜᱮ ᱵᱟᱥᱟ ᱠᱟᱛᱮ ᱢᱮᱱᱟᱭᱟ ᱥᱮ ᱪᱮᱜ ᱠᱚᱪᱚ ᱚᱠᱟᱨᱮ ᱪᱚ ᱢᱮᱱᱟᱭᱟ ᱚᱱᱟ ᱫᱚ ᱚᱠᱚᱭ ᱵᱟᱲᱟᱭᱟ ᱚᱲᱟᱜ ᱦᱚᱲ ᱦᱚᱸ ᱱᱚᱣᱟ ᱨᱮᱱᱟᱜ ᱠᱷᱳᱡ ᱛᱚᱞᱟᱥ ᱵᱟᱹᱱᱩᱜ ᱟᱠᱟᱫ ᱛᱟᱠᱚᱣᱟ ᱥᱮ ᱪᱮᱜ ᱵᱤᱱ ᱞᱟᱹᱭ ᱮᱜᱟ ᱥᱮ ᱢᱟᱹᱭ ᱥᱮ ᱵᱟᱵᱩ? ᱢᱟᱱᱮ ᱯᱟᱛᱟ ᱧᱮᱞᱮ ᱪᱟᱞᱟᱣᱱᱟᱭ ᱚᱠᱚᱭ ᱜᱟᱛᱮ ᱥᱮ ᱪᱟᱞᱟᱜ ᱠᱟᱱᱟᱭ ᱥᱮ ᱚᱠᱚᱭ ᱥᱟᱶᱛᱮ ᱪᱟᱞᱟᱜ ᱠᱟᱱᱟᱭ ᱟᱫᱚ ᱪᱮᱫ ᱮ ᱪᱤᱠᱟᱹᱭᱫᱟᱭ ᱵᱟᱭ ᱪᱤᱠᱟᱹᱭᱫᱟᱭ ᱦᱚᱜᱼᱚ ᱱᱚᱣᱟ ᱠᱚ ᱡᱮ ᱢᱮᱸᱫ ᱞᱩᱛᱩᱨ ᱦᱚᱸ ᱠᱟᱴᱤᱡ ᱵᱟᱠᱚ ᱢᱮᱸᱫ ᱞᱩᱛᱩᱨᱟᱜ ᱠᱟᱱᱟ ᱡᱩᱫᱤᱣ ᱠᱚ ᱜᱟᱨᱡᱮᱱ ᱠᱚ ᱧᱮᱞ ᱜᱮᱭᱟ ᱡᱮᱼᱼ